ᱦᱮᱞᱳ᱾
ᱦᱮᱞᱳ᱾
ᱦᱮᱸ ᱡᱚᱦᱟᱨ ᱜᱮ᱾
ᱦᱳᱭ ᱡᱚᱦᱟᱨ ᱜᱮ᱾
ᱮᱸ ᱢᱚᱡ ᱵᱟᱲᱟ ᱜᱮᱭᱟᱵᱮᱱ?
ᱦᱳᱭ ᱢᱚᱡ ᱵᱟᱲᱟ ᱜᱮ ᱱᱤᱛᱚᱜ ᱫᱚ᱾
ᱟᱨ ᱚᱲᱟᱜ ᱨᱮᱱ ᱥᱟᱱᱟᱢ ᱦᱚᱲ ᱜᱮ?
ᱦᱳᱭ ᱥᱟᱱᱟᱢ ᱦᱩᱲ ᱜᱮ ᱱᱤᱛᱚᱜ ᱫᱚ ᱢᱚᱪ ᱵᱟᱲᱟᱜᱮ᱾
ᱦᱩᱸ᱾
ᱟᱵᱤᱱ ᱜᱮ ᱪᱮᱫ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱜᱮ, ᱚᱲᱟᱜ ᱦᱚᱲ ᱦᱚᱸ ᱱᱤᱛᱚᱜ ᱫᱚ ᱥᱚᱵ ᱦᱚᱲ ᱜᱮ ᱱᱟᱯᱟᱭ ᱜᱮ ᱢᱮᱱᱟᱜ ᱠᱟᱜ ᱞᱮᱭᱟ᱾
ᱳ ᱟᱪᱪᱷᱟᱻᱟᱪᱪᱷᱟᱻᱟᱪᱪᱷᱟ ᱱᱟᱯᱟᱭ ᱠᱟᱛᱷᱟ᱾ ᱟᱨ ᱪᱮᱫ ᱞᱮᱠᱟ ᱟᱹᱞᱤᱧᱟᱜ ᱟᱲᱟᱝ ᱢᱚᱸᱡ ᱫᱷᱟᱨᱟ ᱟᱸᱡᱚᱢᱚᱜ ᱠᱟᱱᱟ ᱥᱮ?
ᱦᱮᱸ ᱢᱚᱡ ᱜᱮ ᱟᱸᱡᱚᱢᱚᱜ ᱠᱟᱱᱟ᱾
ᱟᱪᱪᱷᱟᱻᱟᱪᱪᱷᱟ᱾
ᱴᱷᱤᱠ ᱜᱮᱭᱟ᱾
ᱪᱤᱜ ᱪᱤᱠᱟᱭ ᱦᱩᱭᱩᱜ ᱠᱟᱱᱛᱮ ᱛᱟᱷᱟᱞᱮ?
ᱪᱮᱫ ᱦᱚᱸ ᱵᱟᱝᱜᱮ ᱱᱤᱛᱚᱜ ᱫᱚ, ᱱᱚᱝᱠᱟ ᱡᱚᱢ ᱵᱟᱲᱟ ᱠᱟᱛᱮᱜ ᱜᱤᱛᱤᱡ ᱵᱟᱲᱟ ᱦᱩᱭ ᱠᱟᱱᱟ᱾ ᱡᱟᱹᱯᱤᱫ ᱦᱚᱸ ᱥᱟᱱᱟ ᱠᱟᱱ ᱜᱮᱭᱟ᱾ ᱟᱫᱚ ᱱᱚᱜᱼᱚ ᱱᱟ ᱠᱷᱟᱹᱛᱤᱨ ᱜᱮ ᱠᱟᱹᱴᱤᱡ ᱵᱮᱸᱜᱮᱫ ᱦᱩᱭᱩᱜ ᱠᱟᱱᱟ᱾
ᱦᱮᱸ᱾
ᱟᱵᱤᱱ ᱜᱤ ᱡᱚᱢ ᱠᱮᱜᱟᱵᱮᱱ ᱥᱮ ᱵᱟᱝ?
ᱦᱮᱸ ᱡᱚᱢ ᱠᱚᱫᱚ ᱮᱱᱟᱝ ᱨᱮᱜᱮ ᱦᱩᱭ ᱠᱟᱱᱟ, ᱜᱤᱛᱤᱡ ᱦᱩᱭ ᱠᱟᱱᱟ ᱱᱤᱛᱚᱜ᱾ ᱜᱤᱛᱤᱡ ᱜᱤᱛᱤᱡ ᱜᱮ ᱱᱚᱭ ᱢᱳᱵᱟᱭᱤᱞ ᱠᱚᱜᱮ ᱧᱮᱞ ᱵᱟᱲᱟᱭ ᱦᱩᱭᱩᱜᱼᱟ᱾
ᱦᱳᱭ ᱦᱳᱭ, ᱜᱚᱝᱠᱮ ᱞᱟᱹᱭ ᱟᱹᱞᱤᱧ ᱪᱮᱫ ᱯᱮ ᱩᱛᱩ ᱞᱮᱜᱼᱟ?
ᱩᱛᱩ ᱞᱮᱜᱟᱞᱮ ᱛᱤᱦᱤᱧ ᱫᱚ ᱮᱱᱟ ᱱᱟᱜ ᱫᱟᱜ ᱢᱟᱹᱰᱤ ᱛᱟᱦᱮᱸ ᱠᱟᱱᱟ ᱛᱚ, ᱟᱫᱚ ᱚᱱᱟᱜᱮ ᱥᱟᱨᱮᱡ ᱠᱟᱱ ᱛᱟᱸᱦᱮᱸᱱᱟ ᱟᱫᱚ ᱟᱹᱞᱩ ᱨᱟᱯᱟᱜ ᱦᱩᱭᱱᱟ, ᱟᱨ ᱟᱛᱩ ᱨᱮᱜᱮ ᱪᱚᱯ ᱫᱚᱠᱟᱱ ᱢᱮᱱᱟᱜ ᱠᱟᱫᱟ ᱚᱸᱰᱮ ᱠᱷᱚᱡ ᱪᱚᱯ ᱟᱹᱜᱩ ᱦᱩᱭᱱᱟ ᱚᱱᱟ ᱛᱮᱜᱮ ᱡᱚᱢ ᱦᱩᱭᱱᱟ᱾
ᱚ ᱟᱪᱪᱷᱟ ᱟᱪᱪᱷᱟ, ᱤᱥᱤᱱ ᱵᱟᱥᱟᱝ ᱫᱚ ᱵᱟᱝ ᱦᱩᱭ ᱠᱟᱱᱟ ᱛᱮᱦᱤᱧ ᱫᱚ ᱵᱟᱝ?
ᱵᱟ ᱛᱤᱦᱤᱧ ᱫᱚ ᱵᱟᱝ ᱦᱳᱭ ᱠᱟᱱᱟ ᱢᱟᱡᱟᱱ ᱥᱮᱜᱦᱚ ᱠᱷᱟᱡᱟᱹᱲᱤ ᱡᱚᱢ ᱦᱳᱭ ᱠᱟᱱ ᱛᱟᱦᱮᱸᱱᱟ, ᱟᱫᱚ ᱛᱟᱦᱚᱞᱮ ᱠᱷᱟᱱ ᱫᱚ ᱩᱱᱟᱹᱜ ᱵᱟᱝ ᱨᱮᱸᱜᱮᱡ ᱠᱟᱱᱟ᱾ ᱫᱟᱜ ᱢᱟᱹᱲᱤ ᱜᱮᱞᱮ ᱡᱚᱢ ᱞᱮᱫᱟ ᱾
ᱚ ᱟᱪᱪᱷᱟ ᱾
ᱵᱟᱨ ᱦᱚᱲ ᱜᱮᱞᱤᱧ ᱡᱚᱢ ᱠᱮᱫᱟ, ᱟᱨ ᱢᱤᱫ ᱦᱚᱲ ᱫᱚ ᱵᱟᱭ ᱡᱚᱢ ᱞᱮᱫ ᱛᱟᱞᱮᱭᱟ ᱾ ᱩᱱᱤ ᱠᱷᱟᱡᱟᱹᱲᱤ ᱡᱚᱢ ᱛᱮᱜᱮ ᱞᱟᱡ ᱵᱤᱭᱮᱱ ᱛᱟᱭᱟ ᱾
ᱦᱳᱭ ᱛᱟᱦᱞᱮ ᱜᱚᱝᱠᱮ ᱚᱱᱛᱮ ᱪᱮᱫ ᱞᱮᱠᱟ ᱫᱟᱜ ᱡᱟᱹᱲᱤ ᱠᱚᱫᱚ?
ᱫᱟᱜ ᱫᱚ ᱫᱟᱜᱼᱮᱜ ᱜᱮᱭᱟᱭ ᱾ ᱦᱚᱞᱟᱭ ᱫᱟᱜ ᱠᱮᱫᱟᱭ ᱚᱱᱟ ᱞᱟᱦᱟ ᱫᱤᱱᱮ ᱫᱟᱜ ᱠᱮᱫᱟᱭ ᱛᱤᱦᱤᱧ ᱫᱚ ᱵᱟᱭ ᱫᱟᱜ ᱠᱟᱫᱟ ᱦᱟᱸᱜ ᱾ ᱛᱤᱦᱤᱧ ᱚᱱᱟ ᱥᱮᱛᱟᱜ ᱥᱮᱜ ᱮ ᱫᱟᱜ ᱞᱮᱫᱟ ᱾ ᱟᱫᱚ ᱠᱷᱮᱛ ᱠᱚᱨᱮ ᱫᱚ ᱫᱟᱜ ᱫᱚ ᱤᱭᱟᱹᱣ ᱠᱟᱱ ᱜᱮᱭᱟ, ᱪᱟᱯᱮᱣ ᱠᱟᱱ ᱜᱮᱭᱟ ᱾ ᱫᱷᱩᱨᱟᱹᱣ ᱠᱚ ᱫᱚ ᱟᱹᱣᱨᱤ ᱞᱮ ᱫᱷᱩᱨᱟᱹᱜᱼᱟ ᱦᱩᱲᱩ ᱨᱚᱦᱚᱭ ᱠᱚᱫᱚ ᱦᱟᱸᱜ ᱾ ᱟᱯᱮ ᱥᱮᱜ ᱜᱮ?
ᱟᱞᱮ ᱥᱮᱱ ᱦᱚᱸ ᱫᱟᱜ ᱜᱮᱭᱟᱭ ᱱᱚᱝᱠᱟ ᱫᱟᱜ ᱜᱮ ᱾ ᱚᱱᱟ ᱦᱚᱞᱟ ᱢᱟᱫᱷᱮᱨ ᱜᱮ ᱠᱟᱹᱴᱤᱡ ᱤᱭᱟᱹ ᱠᱮᱜ ᱞᱮᱭᱟ, ᱛᱤᱦᱤᱧ ᱫᱚ ᱠᱟᱹᱴᱤᱡ ᱫᱟᱜ ᱟᱫ ᱞᱮᱜᱮᱭᱟ
ᱱᱟᱥᱮᱱᱟᱜ ᱟᱫᱚ ᱚᱱᱟ ᱫᱟᱜ ᱛᱮᱫᱚ ᱵᱟᱭ ᱜᱟᱱᱚᱜ ᱠᱟᱱᱟ ᱾
ᱩᱻ
ᱫᱟᱜ ᱡᱟᱹᱲᱤ ᱵᱷᱚᱨᱥᱟ ᱛᱚ ᱾
ᱦᱮᱸ ᱾
ᱦᱳᱭ ᱾
ᱟᱞᱮ ᱦᱚᱸ ᱫᱟᱜ ᱡᱟᱹᱲᱤ ᱵᱷᱚᱨᱥᱟ ᱜᱮ ᱦᱮᱸ ᱾
ᱟᱪᱪᱷᱟ ᱚᱱᱠᱟ ᱵᱟᱹᱭᱦᱟᱹᱲ ᱛᱮᱜ ᱞᱮ ᱨᱚᱦᱚᱭ ᱦᱟᱛᱟᱲ ᱠᱟᱫᱟ ᱱᱚᱝᱠᱟ ᱵᱟᱹᱠᱤ ᱢᱮᱱᱟᱜᱼᱟ ᱾
ᱟᱞᱮ ᱫᱚ ᱫᱷᱩᱨᱟᱹᱣ ᱜᱮ ᱟᱹᱣᱨᱤ ᱞᱮ ᱫᱷᱩᱨᱟᱹᱜᱼᱟ ᱦᱟᱸᱜ ᱾
ᱟᱞᱮ ᱫᱚ ᱨᱚᱦᱚᱭ ᱠᱮᱜᱼᱟᱞᱮ ᱠᱤᱪᱷᱩ ᱜᱟᱱ ᱫᱚ ᱾ ᱟᱫᱚ ᱚᱱᱠᱟᱜᱮ ᱫᱟᱜ ᱠᱟᱹᱴᱤᱡ ᱵᱟᱭ ᱡᱟᱹᱲᱤ ᱧᱚᱜ ᱮᱫᱟ ᱡᱟᱹᱥᱛᱤ ᱧᱚᱜ ᱾
ᱦᱮᱸ ᱾
ᱚᱱᱟ ᱠᱷᱟᱹᱛᱤᱨ ᱜᱮ ᱠᱟᱹᱴᱤᱡ ᱟᱴᱚᱠ ᱢᱮᱱᱟᱜ ᱞᱮᱭᱟ ᱾
ᱚ ᱾
ᱟᱪᱪᱷᱟ ᱢᱟᱱᱮ ᱟᱯᱮ ᱫᱚ ᱫᱷᱩᱨᱟᱹᱣ ᱜᱮ ᱟᱹᱣᱨᱤ ᱯᱮ ᱫᱷᱩᱨᱟᱹᱜᱼᱟ ᱥᱮ ᱪᱮᱫ?
ᱵᱟ ᱫᱷᱩᱨᱟᱹᱣ ᱜᱮ ᱟᱹᱣᱨᱤ ᱞᱮ ᱫᱷᱩᱨᱟᱹᱜᱼᱟ ᱥᱤ ᱫᱚᱞᱮ ᱥᱤ ᱚᱪᱚ ᱠᱟᱫᱟ ᱦᱟᱜ ᱢᱤᱫᱴᱮᱡ ᱠᱷᱮᱛ ᱾ ᱟᱫᱚ ᱟᱣᱨᱤ ᱞᱮ ᱫᱷᱩᱨᱟᱹᱜᱼᱟ ᱾
ᱚ ᱟᱪᱪᱷᱟ ᱾ ᱪᱮᱫ ᱞᱮᱠᱟ ᱱᱚᱝᱠᱟ ᱱᱟᱦᱮᱞ ᱛᱮ ᱥᱮ ᱱᱚᱝᱠᱟ ᱤᱭᱟᱹᱛᱮ
ᱴᱨᱟᱠᱴᱟᱨ ᱛᱮᱜᱮ ᱱᱟᱦᱮᱞ ᱛᱮᱫᱚ ᱰᱟᱝᱨᱤ ᱠᱚᱦᱚᱸ ᱵᱟᱹᱱᱩᱜ ᱠᱟᱜ ᱠᱚ ᱛᱟᱞᱮᱭᱟ ᱟᱠᱷᱨᱤᱧ ᱠᱟᱜ ᱠᱚᱣᱟᱞᱮ ᱾ ᱟᱹᱰᱤ ᱫᱤᱱ ᱨᱮᱜᱮ ᱦᱳᱭᱮᱱᱟ ᱵᱟᱨ ᱯᱮ ᱵᱚᱪᱷᱚᱨ ᱵᱟᱨ ᱯᱮ ᱥᱮᱨᱢᱟ ᱞᱟᱦᱟᱨᱮ ᱾ ᱟᱫᱚ ᱮᱠᱷᱟᱱ ᱱᱮᱛᱟᱨ ᱫᱚ ᱚᱱᱟ ᱴᱟᱠᱴᱚᱨ ᱛᱮ ᱜᱮᱞᱮ ᱥᱤ ᱵᱟᱲᱟᱭ ᱫᱟ ᱾ ᱟᱯᱮ?
ᱟᱞᱮ ᱫᱚ ᱱᱚᱝᱠᱟ ᱱᱟᱦᱮᱞ ᱛᱮᱜᱮ ᱾
ᱚ ᱪᱮᱞᱮ ᱰᱟᱝᱨᱟ ᱥᱮ ᱠᱟᱰᱟ ᱢᱮᱱᱟᱜ ᱠᱚ ᱛᱟᱯᱮᱭᱟ?
ᱰᱟᱝᱨᱟ ᱞᱟᱹᱴᱩ ᱞᱟᱹᱴᱩ ᱰᱟᱝᱨᱟ ᱢᱮᱱᱟᱜ ᱠᱤᱱᱟ ᱾ ᱩᱝᱠᱤᱱ ᱛᱮᱜᱮ ᱾
ᱚ ᱾ ᱚᱠᱚᱭ ᱟᱵᱮᱱ ᱵᱮᱱ ᱥᱤ ᱜᱮᱭᱟ ᱥᱮ ᱚᱠᱚᱭ ᱚᱲᱟᱜ ᱦᱚᱲ?
ᱦᱳᱭ ᱟᱞᱤᱧ ᱦᱚᱸ ᱢᱟᱡᱷᱮ ᱢᱚᱫᱫᱷᱮ ᱥᱤ ᱜᱮᱭᱟᱞᱤᱧ ᱾
ᱚᱻ
ᱟᱞᱮ ᱫᱚ ᱱᱚᱝᱠᱟ ᱞᱚᱥᱚᱫ ᱥᱳᱢᱳᱭ ᱾
ᱦᱮᱸ ᱟᱹᱰᱤ ᱫᱤᱱ ᱨᱮ ᱥᱤ ᱦᱳᱭ ᱠᱟᱱᱟ ᱟᱫᱚ ᱵᱟᱝ ᱾ ᱚᱱᱟ ᱦᱚᱸ ᱞᱚᱥᱚᱫ ᱠᱷᱮᱛ ᱨᱮᱫᱚ ᱵᱟᱝ, ᱚᱱᱟ ᱟᱯᱷᱚᱨ ᱞᱟᱹᱜᱤᱫ ᱛᱮᱜᱮ ᱾ ᱟᱨ ᱱᱚᱝᱠᱟ ᱥᱤ ᱠᱚ ᱵᱟᱝ ᱦᱩᱭ ᱟᱠᱟᱱᱟ ᱞᱚᱥᱚᱫ ᱚᱱᱟ ᱨᱚᱦᱚᱭ ᱞᱟᱹᱜᱤᱫ ᱛᱮᱫᱚ᱾
ᱚ ᱟᱞᱮ ᱞᱮ ᱥᱤ ᱮ ᱜᱮᱭᱟ ᱱᱚᱝᱠᱟ ᱢᱟᱡᱷᱮ ᱢᱚᱫᱷᱮ ᱞᱤᱧ ᱜᱮ ᱠᱚ ᱥᱤ ᱥᱮᱸᱲᱟ ᱠᱟᱜ ᱢᱮ
ᱦᱮᱸ ᱦᱮᱸ
ᱦᱩᱭ ᱚᱱᱟᱛᱮ ᱢᱟᱡᱷᱮ ᱢᱚᱽᱫᱷᱮ ᱞᱤᱧ ᱪᱷᱩᱴᱟᱹᱣ ᱜᱚᱫᱚᱜᱼᱟ᱾
ᱦᱮᱸ ᱟᱨ ᱥᱮᱬᱟ ᱦᱚᱸ ᱫᱚᱨᱠᱟᱨ ᱠᱟᱱ ᱜᱮᱭᱟ
ᱦᱳᱭ ᱦᱳᱭ ᱥᱮᱸᱲᱟ ᱫᱚᱨᱠᱟᱨ ᱠᱟᱱᱟ ᱜᱮᱭᱟ᱾
ᱩᱸᱻ
ᱴᱮᱠᱴᱟᱨ ᱛᱮ ᱢᱟ ᱴᱮᱠᱴᱟᱨ ᱛᱮᱢᱟ ᱠᱟᱹᱣᱰᱤ ᱠᱚᱦᱚᱸ ᱡᱟᱹᱥᱛᱤ ᱧᱚᱜ ᱞᱟᱜᱟᱜᱼᱟ ᱥᱮ
ᱦᱮᱸ ᱦᱮᱸ
ᱦᱮᱸ ᱚᱱᱟ ᱜᱮᱞᱤᱧ ᱞᱟᱹᱭᱫᱟ ᱟᱨ ᱚᱱᱟ ᱦᱚᱸ ᱥᱚᱢᱚᱭ ᱦᱚᱸ ᱵᱟᱝ ᱧᱟᱢᱚᱜ ᱜᱮᱭᱟ ᱥᱮ ᱚᱱᱟ ᱦᱚᱸ ᱞᱟᱭᱤᱱ ᱞᱟᱜᱟᱣᱟᱠᱟᱜ ᱟᱨ ᱱᱤᱡᱮᱨᱮᱱ ᱰᱟᱝᱨᱟ ᱠᱩ ᱛᱟᱦᱮᱱ ᱠᱷᱟᱡ ᱫᱚ ᱚᱠᱛᱚᱢ ᱧᱟᱢ ᱠᱮᱜᱼᱟ ᱥᱤ ᱜᱚᱜ ᱠᱮᱫᱟᱢ ᱦᱩᱭᱱᱟ ᱟᱫᱚ ᱟᱨᱚᱦᱚ ᱠᱷᱟᱴᱟᱜ ᱦᱩᱭᱩᱜᱼᱟ ᱦᱮᱸ ᱥᱚᱢᱚᱭ ᱞᱟᱜᱟᱜᱼᱟ
ᱦᱩᱸ ᱟᱫᱚ ᱚᱝᱠᱟ ᱞᱮᱴ ᱨᱩᱢ ᱠᱷᱮᱛ ᱠᱚᱦᱚᱸ ᱩᱱᱟᱹᱜ ᱫᱚ ᱵᱟᱹᱱᱩᱜᱼᱟ ᱦᱟᱸᱜ ᱴᱨᱠᱴᱟᱨ ᱞᱟᱜᱟᱜᱼᱟ ᱾
ᱦᱮᱸ ᱚ ᱛᱤᱱᱟᱹᱜ ᱜᱟᱱ ᱡᱟᱭᱜᱟ ᱠᱚᱫᱚ ᱰᱷᱮᱨ ᱜᱮ ᱢᱮᱱᱟᱜ ᱠᱚᱛᱟᱯᱮ ᱜᱮᱭᱟ ᱾
ᱩᱱᱟᱜ ᱫᱚ ᱦᱟᱸᱜ ᱵᱟᱹᱱᱩᱜᱼᱟ
ᱢᱟᱱᱮ ᱚᱝᱠᱟ ᱡᱚᱢ ᱟᱹᱥᱩᱞᱚᱜ ᱞᱮᱠᱟ ᱫᱚ
ᱦᱳᱭ ᱦᱳᱭ ᱥᱟᱨᱟ ᱵᱚᱪᱷᱚᱨ ᱫᱚ ᱜᱟᱱᱚᱜ ᱜᱮᱭᱟ ᱡᱚᱢ ᱾
ᱟᱞᱮ ᱦᱚᱸ ᱢᱮᱱᱟᱜ ᱠᱟᱜ ᱛᱟᱞᱮ ᱜᱮᱭᱟ। ᱚ, ᱛᱟᱦᱚᱞᱮ ᱵᱷᱟᱜᱛᱮ, ᱯᱮ ᱮᱢᱟᱜ। ᱮᱢᱟᱜᱚᱜᱼᱟ ᱥᱮ ᱚᱱᱟᱫᱚ ᱚᱱᱠᱟᱜ ᱜᱮ ᱛᱮᱭᱱᱟ ᱵᱟᱯᱮ ᱪᱟᱥ ᱜᱮᱭᱟ ᱡᱟᱦᱟᱸ ᱠᱚᱫᱚ ᱟᱨ।
ᱛᱚ ᱡᱟᱦᱟᱭ ᱡᱩᱫᱤ ᱠᱚ ᱨᱚᱦᱟᱭᱟ।
ᱦᱮᱸ ᱦᱮᱸ।
ᱟᱨ
ᱟᱞᱮ ᱦᱚᱸ, ᱵᱷᱟᱜᱽ ᱠᱚᱛᱮ ᱜᱮᱞᱮ ᱮᱢᱟ ᱠᱚᱜᱮᱭᱟ, ᱵᱟᱞᱮ ᱨᱚᱦᱚᱭ ᱪᱟᱵᱟᱭ ᱜᱮᱭᱟ।
ᱛᱚᱞᱟ ᱠᱚᱦᱚᱸ ᱦᱟᱨᱟ ᱴᱷᱤᱠ ᱠᱟᱱᱟ, ᱦᱟᱸᱜ ᱱᱚᱝᱠᱟ ᱤᱭᱟᱹᱜ ᱠᱟᱱᱟ। ᱟᱫᱚ ᱱᱟᱝᱠᱟ ᱫᱟᱜ ᱜᱮ ᱵᱟᱭ ᱫᱟᱜ ᱟᱞᱮ ᱠᱟᱱᱟ।
ᱦᱮᱸ।
ᱦᱩᱸ, ᱦᱩᱸ। ᱚᱠᱛᱚ ᱡᱩᱫᱤ ᱵᱟᱢ ᱨᱚᱦᱚᱭ ᱠᱷᱟᱜ ᱚᱱᱟ ᱦᱚᱸ ᱤᱭᱟᱹᱜᱼᱟ ᱦᱟᱸᱜ ᱵᱟᱹᱲᱤᱡ ᱜᱰᱤᱤᱡᱼᱟ।
ᱦᱮᱸ ᱵᱟᱲᱤᱡ ᱜᱤᱰᱤᱡᱼ ᱟ।
ᱨᱚᱦᱚᱭ। ᱛᱟᱦᱚᱞᱮ ᱜᱚᱝᱠᱮ ᱱᱚᱝᱠᱟ ᱦᱳᱲᱩ ᱥᱟᱶ ᱥᱟᱶᱛᱮ, ᱟᱨ ᱪᱮᱫ ᱠᱚ ᱚᱱᱠᱟᱱᱟᱜ। ᱡᱟᱦᱱᱟᱜ ᱦᱳᱭ ᱦᱳᱭ।
ᱪᱟᱥ ᱠᱟᱹᱢᱤ ᱫᱚ ᱟᱞᱮ ᱥᱮᱫ ᱫᱚ ᱚᱱᱠᱟ ᱫᱚ ᱵᱟᱝ ᱦᱳᱭᱳᱜᱼᱟ, ᱦᱳᱲᱩ ᱜᱮ ᱱᱚᱣᱟ। ᱥᱮᱨᱢᱟ ᱫᱟᱜ ᱛᱮᱜᱮ ᱡᱟ ᱦᱩᱭᱱᱟ ᱦᱩᱭᱱᱟ। ᱟᱨᱚ ᱚᱱᱠᱟ ᱵᱟᱲᱜᱮ ᱠᱚᱨᱮ ᱢᱤᱫ ᱵᱟᱨ ᱚᱱᱠᱟ ᱩᱛᱩ ᱠᱚᱫᱚ ᱨᱚᱦᱚᱭ ᱦᱩᱭᱩᱜ ᱜᱮᱭᱟ ᱡᱚᱢ ᱵᱟᱲᱟ ᱞᱟᱹᱜᱤᱫ ᱜᱮ। ᱚᱝᱠᱟ ᱟᱠᱷᱨᱤᱧ ᱞᱟᱹᱜᱤᱫ ᱫᱚ ᱵᱟᱝ? ᱱᱚᱜᱚᱭ ᱚᱱᱟ ᱵᱚᱨᱵᱚᱴᱤ ᱜᱷᱟᱸᱝᱽᱨᱟ ᱠᱚ ᱥᱮ ᱵᱷᱤᱱᱰᱤ ᱠᱚ ᱵᱤᱞᱟᱛᱤ ᱠᱚ। ᱟᱨ ᱠᱩᱫᱽᱨᱤ ᱠᱚ ᱱᱚᱣᱟ ᱠᱚᱜᱮ ᱾
ᱚ ᱟᱪᱪᱷᱟ ᱟᱪᱪᱷᱟ᱾
ᱮᱴᱟᱜ ᱫᱚ ᱵᱟᱝ ᱦᱩᱭᱩᱜ ᱜᱮᱭᱟ᱾
ᱦᱚᱸ ᱞᱟᱹᱭᱫᱤᱧ ᱯᱟᱪᱮᱠ ᱚᱝᱠᱟ ᱟᱹᱠᱷᱨᱤᱧ ᱠᱚ᱾
ᱵᱟᱦ ᱟᱠᱷᱨᱤᱧ ᱠᱚ ᱞᱟᱹᱜᱤᱫ ᱫᱚ ᱵᱟᱝ ᱾
ᱚ ᱟᱪᱪᱷᱟ ᱟᱪᱪᱷᱟ ᱟᱞᱮ ᱦᱚᱸ ᱱᱚᱝᱠᱟ ᱟᱠᱷᱨᱤᱧ ᱠᱚᱫᱚ ᱩᱱᱟᱹᱜ ᱫᱚ ᱵᱟᱞᱮ ᱟᱠᱷᱨᱤᱧ ᱜᱮᱭᱟ ᱾
ᱦᱩᱸ ᱾
ᱚᱲᱟᱜ ᱡᱚᱢ ᱞᱟᱹᱜᱤᱫ ᱜᱮ ᱵᱟᱲᱜᱮ ᱠᱚᱨᱮ ᱾
ᱦᱮᱸ ᱦᱮᱸ
ᱵᱟᱵᱟ ᱦᱚᱸ ᱟᱥᱠᱮᱫᱚᱟᱭ ᱚᱠᱚᱭ ᱤᱫᱤᱭᱟ ᱦᱟᱴ ᱠᱚ᱾
ᱦᱮᱸ
ᱟᱫᱚ ᱚᱱᱟᱦ ᱠᱷᱟᱴᱟᱣ ᱞᱮᱱᱠᱷᱟᱡ ᱫᱚ ᱚᱱᱟ ᱦᱚᱸ ᱚᱱᱟ ᱨᱮᱦᱚᱸ ᱤᱭᱟᱹ ᱫᱚ ᱩᱰᱩᱠᱚᱜ ᱜᱮᱭᱟ ᱵᱷᱟᱹᱞᱤ ᱜᱮ, ᱤᱱ
ᱦᱮᱸ ᱦᱮᱸ ᱦᱨᱠᱤ ᱠᱟᱟᱴᱟᱣ ᱞᱮᱱᱠᱷᱟᱱ ᱫᱚ ᱴᱷᱤᱠ ᱢᱟ ᱴᱷᱤᱠ ᱜᱮᱭᱟ᱾
ᱦᱚ
ᱦᱩᱸ ᱦᱩᱸ ᱟᱨ ᱜᱚᱝᱠᱮ ᱞᱟ. ᱭᱫᱟᱹ ᱱᱝᱠᱟ ᱟᱛᱩ ᱫᱤᱥᱚᱢ ᱫᱚ ᱟᱯᱮ ᱥᱮᱡᱽ ᱫᱚ ᱪᱮᱫ ᱞᱮᱠᱟ?
ᱟᱛᱩ ᱫᱤᱥᱚᱢ ᱫᱚ ᱱᱚᱝᱠᱟ ᱜᱟᱡᱟᱲ ᱫᱚ ᱜᱟᱡᱟᱲ ᱜᱮᱭᱟ ᱢᱮᱱᱟᱜ ᱠᱟᱫᱟ, ᱵᱤᱨ ᱫᱚ ᱵᱟᱹᱱᱩᱜ ᱠᱟᱫᱟ ᱜᱟᱡᱟᱲ ᱵᱚᱞᱛᱮ ᱱᱚᱣᱟ ᱢᱩᱨᱩᱫ ᱠᱚᱛᱮ ᱟᱠᱟᱥᱢᱩᱱᱤ ᱠᱟᱹᱣᱦᱟᱹ ᱚᱱᱟ ᱠᱚᱛᱮ ᱜᱮ ᱜᱟᱡᱟᱲ ᱫᱚ, ᱵᱤᱨ ᱫᱚ ᱵᱟᱹᱱᱩᱜ ᱠᱟᱫᱟ᱾
ᱦᱩᱸ ᱟᱪᱪᱦᱟ
ᱟᱨ ᱰᱩᱝᱨᱤ ᱢᱮᱱᱟᱜ ᱠᱟᱫᱟ ᱚᱱᱠᱟ ᱵᱩᱨᱩ ᱢᱮᱱᱟᱜ ᱠᱟᱫᱟ ᱛᱷᱚᱲᱟ ᱥᱟᱺᱜᱤᱧ ᱧᱚᱜ ᱨᱮᱜᱮ᱾
ᱚ
ᱟᱞᱮᱥᱮᱫ ᱫᱚ ᱩᱱᱟᱹᱜ ᱫᱚ ᱵᱟᱹᱱᱩᱜ ᱟ ᱛᱷᱚᱲᱟ ᱱᱟᱥᱮᱱᱟᱜ ᱪᱟᱞᱟᱜ ᱦᱩᱭᱩᱜᱼᱟ᱾
ᱚ ᱟᱪᱪᱷᱟ, ᱱᱚᱠᱟ ᱥᱟᱨᱡᱚᱢ ᱠᱚ ᱥᱟᱨᱡᱚᱢ ᱵᱤᱨ?
ᱵᱟᱝ ᱥᱟᱨᱡᱚᱢ ᱵᱤᱨ ᱫᱚ ᱵᱟᱹᱱᱩᱜ ᱟᱠᱟᱫᱟ ᱯᱷᱟᱨᱟᱠ ᱧᱚᱜ ᱨᱮ ᱢᱮᱱᱟᱜ ᱟᱠᱟᱫᱟ ᱚᱱᱟ ᱦᱚᱸ ᱞᱟᱹᱴᱩ ᱫᱚ ᱵᱟᱝ ᱦᱮᱸ ᱠᱟᱹᱴᱤᱡ ᱧᱚᱜ ᱜᱮᱭᱟ ᱚᱱᱟ ᱵᱤᱨ ᱦᱚᱸ᱾
ᱚ ᱟᱪᱪᱷᱟ ᱟᱪᱪᱷᱟ᱾ ᱟᱞᱮ ᱦᱚᱸ ᱱᱚᱝᱠᱟ ᱥᱟᱨᱡᱚᱢ ᱵᱤᱨ ᱠᱚᱫᱚ ᱵᱟᱹᱱᱩᱜᱼᱟ ᱦᱟᱸᱜ ᱥᱩᱨ ᱨᱮᱫᱚ᱾
ᱚ
ᱱᱚᱝᱠᱟ ᱰᱩᱝᱨᱤ ᱠᱚ ᱢᱮᱱᱟᱜᱼᱟ ᱞᱟᱹᱴᱩ ᱞᱟᱹᱴᱩ ᱰᱩᱝᱨᱤ ᱱᱚᱝᱠᱟ᱾ ᱩᱱᱟᱹᱜ ᱜᱟᱡᱟᱲ ᱦᱚᱸ ᱵᱟᱱᱩᱜ-ᱟ ᱚᱱᱠᱟ ᱯᱩᱴᱩᱨ ᱰᱩᱜᱨᱤ ᱞᱮᱠᱟ ᱜᱮ ᱟᱨᱠᱤ᱾
ᱦᱮᱸ ᱦᱮᱸ
ᱥᱩᱨ ᱨᱮᱜᱮ ᱢᱮᱱᱟᱜᱼᱟ ᱚᱱᱠᱟ᱾
ᱦᱩᱸ
ᱟᱛᱳ ᱥᱩᱨ ᱨᱮᱜᱮ᱾
ᱦᱩᱸ ᱛᱟᱦᱚᱞᱮ ᱥᱮᱸᱫᱽᱨᱟ ᱯᱮ ᱪᱟᱞᱟᱣ ᱵᱟᱲᱟᱭ ᱜᱮᱭᱟ?
ᱦᱳᱭ ᱥᱮᱱᱚᱜ ᱵᱟᱲᱟᱜ ᱜᱮᱭᱟᱞᱮ ᱥᱮᱸᱫᱽᱨᱟ᱾ ᱫᱚᱢᱮ ᱞᱮ ᱪᱟᱞᱟᱜ ᱜᱮᱭᱟ ᱥᱮᱸᱫᱽᱨᱟ ᱫᱚ ᱦᱟᱜ᱾
ᱚ
ᱜᱚᱝᱠᱮ ᱟᱯᱮ ᱜᱮ ᱪᱟᱞᱟᱜ ᱟᱯᱮ ᱥᱮ ᱵᱟᱝ ᱥᱮᱸᱫᱽᱨᱟ ᱠᱚ?
ᱟᱞᱮ ᱥᱮᱡ ᱫᱚ ᱜᱚᱝᱠᱮ ᱱᱚᱝᱠᱟ ᱚᱱᱠᱟ ᱤᱭᱟᱹ ᱥᱮᱸᱫᱽᱨᱟ ᱥᱩᱠᱨᱤ ᱥᱮᱸᱫᱽᱨᱟ ᱠᱚᱫᱚ ᱵᱟᱝ᱾ ᱮ ᱠᱩᱞᱟᱹᱭ ᱜᱩᱰᱩ ᱪᱮᱬᱮ ᱱᱩᱠᱩ ᱜᱮ᱾
ᱟᱞᱮ ᱦᱚᱸ ᱚᱱᱠᱟ ᱜᱮ ᱟᱱᱠᱟ, ᱥᱩᱠᱨᱤ ᱠᱚᱫᱚ ᱩᱱᱟᱹᱜ ᱫᱚ ᱵᱟᱝ ᱠᱚ ᱦᱤᱡᱩᱜᱼᱟ ᱢᱟᱡᱷᱮ ᱢᱚᱫᱽᱷᱮ ᱦᱤᱡᱩᱜ ᱜᱮᱭᱟ ᱩᱱᱠᱩ ᱡᱟᱦᱟᱸᱭ ᱞᱟᱜᱟ ᱠᱚᱣᱟ᱾
ᱦᱮᱸ ᱦᱮᱸ
ᱩᱱᱠᱩ ᱢᱟᱡᱷᱮ ᱢᱳᱫᱷᱮ ᱦᱮᱡ ᱵᱟᱲᱟᱣ ᱠᱟᱱᱟᱠᱩ ᱩᱱ ᱥᱚᱢᱚᱭ ᱪᱟᱞᱟᱣ ᱵᱟᱲᱟᱣ ᱦᱩᱭ ᱠᱟᱱᱟ ᱞᱟᱜᱟᱣ ᱵᱟᱲᱟ ᱦᱩᱭ ᱠᱟᱱᱟ᱾
ᱦᱮᱸ
ᱮᱱᱠᱷᱟᱱ ᱵᱟᱹᱧ ᱧᱮᱞ ᱵᱟᱲᱟᱣ ᱟᱠᱟᱫ ᱠᱚ ᱛᱟᱦᱮᱸᱫ ᱵᱤᱨ ᱥᱩᱠᱨᱤ ᱠᱚᱫᱚ᱾
ᱦᱚᱸ
ᱩᱱᱜᱮ ᱢᱮᱴᱟᱜ ᱜᱚᱡ ᱞᱮᱫᱮᱭᱟᱞᱮ ᱩᱱ ᱥᱚᱢᱚᱭᱤᱧ ᱧᱮᱞ ᱞᱮᱫᱮᱭᱟ᱾
ᱦᱮᱸ
ᱟᱞᱮ ᱦᱚᱸ ᱱᱚᱝᱠᱟ ᱠᱩᱞᱟᱹᱭ ᱰᱩᱝᱨᱤ ᱠᱚᱨᱮ ᱛᱟᱦᱮᱱ ᱜᱮᱭᱟᱠᱚ ᱵᱟᱪᱠᱚᱢ ᱠᱚᱨᱮ
ᱦᱮᱸ
ᱩᱱᱠᱩ ᱜᱮ ᱟᱨ ᱱᱮᱛᱟᱨ ᱢᱟ ᱱᱚᱝᱠᱟ ᱜᱩᱰᱩ ᱫᱚᱢᱮ ᱠᱚ ᱧᱟᱢᱚᱜ ᱜᱮᱭᱟ
ᱦᱮᱸ ᱜᱩᱰᱩ
ᱟᱨ ᱫᱟᱜ ᱱᱟᱥᱮᱱᱟᱜ ᱫᱩᱞ ᱟᱠᱚ ᱠᱷᱟᱱ ᱜᱮ
ᱦᱮᱸ
ᱜᱚᱝᱠᱮ ᱛᱟᱦᱚᱞᱮ ᱟᱯᱮ ᱥᱮᱫ ᱫᱚ ᱱᱩᱠᱩ ᱤᱭᱟᱹ ᱠᱚᱫᱚ ᱢᱮᱱᱟᱜ ᱠᱚᱣᱟ ᱥᱮ ᱵᱟᱝ ᱛᱩᱭᱩ
ᱛᱩᱭᱩ ᱦᱮᱸ ᱛᱩᱭᱩ ᱢᱮᱱᱟᱜ ᱠᱟᱜ ᱠᱚᱣᱟ ᱦᱟᱰᱜᱟᱨ ᱢᱮᱱᱟᱜ ᱠᱟᱜ ᱠᱚᱣᱟ
ᱚᱸ
ᱩᱱᱠᱩ ᱢᱮᱨᱚᱢ ᱠᱚᱠᱚ ᱟᱹᱛᱠᱤᱨ ᱠᱚᱜᱮᱭᱟ ᱦᱮᱸ
ᱟᱨ ᱨᱮᱭᱟᱲ ᱫᱤᱱ ᱵᱮᱥᱤ ᱠᱚ ᱦᱤᱡᱩᱜᱼᱟ ᱛᱩᱭᱩ ᱫᱚ
ᱟᱪᱪᱷᱟ
ᱛᱚᱠᱷᱚᱱ ᱫᱚ ᱨᱟᱜ ᱦᱚᱸ ᱟᱸᱡᱚᱢᱚᱜ ᱛᱟᱠᱚᱣᱟ ᱚᱱᱟ ᱵᱟᱲᱜᱮ ᱫᱩᱣᱟᱹᱨ ᱦᱟᱹᱵᱤᱡ ᱠᱚ ᱦᱤᱡᱩᱜ ᱜᱮᱭᱟ
ᱚᱱᱟ ᱦᱟᱰᱜᱟᱨ ᱵᱮᱱ ᱞᱟᱹᱭ ᱠᱮᱫᱟ ᱦᱟᱰᱜᱟᱨ ᱢᱟ ᱫᱚ ᱟᱹᱞᱤᱧ ᱢᱟ ᱵᱟᱹᱞᱤᱧ ᱧᱮᱞ ᱠᱟᱜ ᱠᱚᱣᱟ ᱦᱟᱰᱜᱟᱨ ᱫᱚ
ᱚᱸ ᱦᱟᱰ ᱦᱟᱰᱜᱟᱨ
ᱦᱳᱭ ᱦᱳᱭ ᱵᱟᱹᱞᱤᱧ ᱧᱮᱞ ᱠᱟᱜ ᱠᱚᱣᱟᱞᱤᱧ ᱟᱹᱵᱤᱱ ᱫᱚ ᱧᱮᱞ ᱠᱟᱜ ᱠᱚᱣᱟᱵᱤᱱ ᱵᱟᱝ
ᱦᱮᱸ ᱧᱮᱞ ᱜᱮ
ᱪᱮᱫ ᱞᱮᱠᱟᱱ ᱦᱟᱰᱜᱟᱨ ᱫᱚ ᱪᱮᱫ ᱞᱮᱠᱟᱱᱟ ᱠᱚ
ᱛᱩᱭᱩ ᱠᱷᱚᱡ ᱫᱚᱠᱚ ᱱᱟᱥᱮᱸᱱᱟᱜ ᱠᱚ ᱢᱟᱨᱟᱝ ᱚᱜᱼᱟ
ᱦᱚᱸ ᱟᱪᱪᱷᱟ
ᱦᱩᱸ
ᱩᱱᱠᱩ ᱢᱮᱨᱚᱢ ᱠᱚ ᱠᱚ ᱤᱭᱟᱹ ᱠᱚᱣᱟ ᱵᱟᱝ
ᱦᱮᱸ ᱢᱮᱨᱚᱢ ᱠᱚ ᱥᱤᱢ ᱠᱚ
ᱢᱮᱨᱚᱢ ᱦᱚᱯᱚᱱ ᱠᱩ
ᱟᱸᱡ ᱪᱮᱦᱚᱸ ᱦᱚᱲ ᱠᱚᱠᱚ ᱜᱮᱨ ᱠᱚᱣᱟ ᱦᱚᱲ ᱠᱚ
ᱦᱮᱸ ᱦᱚᱲᱠᱚ ᱜᱮᱨ ᱠᱚᱜᱮ ᱟᱫᱚᱢ ᱠᱚ ᱢᱮᱱᱟᱜ ᱠᱟᱜ ᱠᱚᱣᱟ ᱩᱱᱠᱩ ᱫᱚ ᱵᱟᱠᱩ ᱵᱚᱛᱚᱨᱚᱜᱼᱟ ᱦᱚᱲ ᱧᱮᱞ ᱛᱮᱦᱚᱸ ᱞᱟᱜᱟᱣ ᱟᱠᱚ
ᱟᱞᱮ ᱥᱮᱱ ᱫᱚ ᱱᱚᱝᱠᱟ ᱦᱟᱰᱜᱟᱨ ᱠᱚᱫᱚ ᱵᱟᱝ ᱠᱚ ᱦᱤᱡᱩᱜ ᱵᱟᱲᱟᱜ ᱜᱮᱭᱟ ᱯᱟᱹᱦᱤᱞ ᱠᱚ ᱞᱟᱹᱭ ᱵᱟᱲᱟᱭᱮᱫ ᱛᱟᱦᱮᱱᱟ ᱟᱫᱚ ᱱᱮᱛᱟᱨ ᱫᱚ ᱛᱩᱭᱩ ᱠᱚ ᱟᱫ ᱪᱟᱵᱟᱭᱮᱱᱟ ᱠᱚ ᱦᱟᱰᱜᱟᱨ ᱠᱚᱦᱚᱸ
ᱦᱮᱸ